ᱦᱮᱞᱳ?
ᱦᱮᱸ ᱟᱸᱡᱚᱢᱚᱜ ᱠᱟᱱᱟ?
ᱦᱮᱸ ᱟᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱦᱳᱭ ᱟᱹᱞᱤᱧᱟᱜ ᱨᱚᱲ ᱢᱟᱱᱮ ᱡᱟᱦᱟᱱᱟᱜ ᱦᱚᱭ ᱠᱚ ᱚᱝᱠᱟᱱᱟᱜ ᱥᱟᱹᱲᱮ ᱠᱟᱱᱟ ᱠᱤ?
ᱦᱳᱭ ᱠᱟᱹᱴᱤᱡ ᱥᱟᱰᱮ ᱠᱟᱱ ᱜᱮᱭᱟ ᱟᱹᱞᱤᱧ ᱴᱷᱮᱱ?
ᱟᱹᱵᱤᱱ ᱴᱷᱮᱱ ᱫᱚ ᱵᱟᱝ ᱦᱟᱸᱜᱠᱷᱟᱡ ᱱᱟᱯᱟᱭ ᱜᱮ ᱟᱸᱡᱚᱢᱚᱜ ᱠᱟᱱᱟ᱾
ᱟᱪᱪᱷᱟ ᱜᱟᱹᱲᱤ ᱠᱚᱦᱚᱸ ᱠᱟᱹᱴᱤᱡ ᱥᱟᱰᱮ ᱠᱟᱱ ᱜᱮᱭᱟ᱾
ᱦᱮᱸ᱾ ᱛᱟᱞᱮ ᱪᱮᱜ ᱠᱚᱵᱮᱱ ᱠᱟᱹᱢᱤ ᱵᱟᱲᱟᱭᱟ?
ᱪᱮ ᱦᱚᱸ ᱵᱟᱝ ᱦᱚᱜᱼᱚᱭ ᱥᱟᱛ ᱦᱚᱞᱤᱧ ᱨᱟᱠᱟᱵ ᱠᱟᱱᱟ ᱠᱟᱹᱴᱤᱡ, ᱵᱮᱥ ᱵᱟᱝ ᱵᱩᱡᱷᱟᱹᱜ ᱠᱟᱱᱟ ᱡᱟᱹᱯᱩᱫ ᱫᱚ ᱾ ᱯᱮ ᱛᱮᱦᱮᱧ ᱫᱚ ᱠᱟᱹᱴᱤᱡ ᱯᱷᱟᱸᱠᱟ ᱠᱟᱫᱟᱭ ᱚᱱᱟ ᱠᱟᱨᱚᱱ ᱛᱮ ᱠᱟᱹᱴᱤᱡ ᱪᱷᱟᱸᱫᱽ ᱥᱮᱫ ᱤᱧ ᱨᱟᱠᱟᱵ ᱠᱟᱱᱟ ᱾
ᱦᱮᱸ ᱪᱷᱟᱸᱫᱽ ᱠᱚᱨᱮ ᱦᱚᱸ ᱫᱟᱬᱟ ᱵᱟᱲᱟ ᱫᱚᱨᱠᱟᱨ ᱜᱮ ᱥᱮ, ᱡᱟᱦᱟᱱᱟᱜ ᱵᱟᱸᱫᱽ ᱵᱟᱹᱭᱦᱟᱹᱲ ᱠᱚ ᱥᱮᱫ ᱦᱚᱸ ᱠᱟᱹᱴᱤᱡ ᱫᱟᱬᱟ ᱵᱟᱲᱟ ᱫᱚᱨᱠᱟᱨ, ᱦᱚᱭ ᱦᱤᱸᱥᱤᱫ ᱠᱚ ᱧᱟᱢ ᱞᱮᱠᱷᱟᱱ ᱦᱚᱲᱢᱚ ᱡᱤᱣᱤ ᱨᱮ ᱵᱷᱟᱜᱮ ᱵᱩᱡᱷᱟᱹᱜᱼᱟ, ᱥᱟᱨᱟᱫᱤᱱ ᱨᱩᱢ ᱨᱮ ᱛᱟᱦᱮᱸ ᱦᱚᱸ ᱡᱩᱛ ᱵᱟᱝ ᱵᱩᱡᱷᱟᱹᱜᱼᱟ ᱥᱮ ᱾
ᱦᱳᱭ ᱾
ᱟᱨ ᱛᱟᱦᱟᱞᱮ ᱱᱤᱛᱚᱜ ᱫᱚ ᱢᱤᱫᱴᱟᱝ ᱴᱚᱯᱤᱠ ᱱᱤᱭᱮ ᱞᱟᱝ ᱨᱚᱯᱚᱲᱟ ᱦᱮᱸᱥᱮ, ᱡᱮ ᱵᱤᱡᱽᱱᱮᱥ ᱚᱠᱟᱠᱟ ᱠᱚᱨᱟᱣ ᱞᱮᱠᱟ ᱱᱟᱠᱷᱟ ᱟᱵᱚ ᱱᱟᱯ ᱾ ᱱᱟᱯᱟᱭ ᱯᱨᱚᱛᱤᱥᱴᱷᱟᱱ ᱡᱟᱭᱜᱟ ᱨᱮᱵᱚᱱ ᱪᱟᱞᱟᱜᱼᱟ ᱦᱮᱸᱥᱮ?
ᱟᱪᱪᱷᱟ ᱦᱮᱸ,
ᱛᱟᱦᱟᱞᱮ ᱢᱟ ᱟᱢ ᱡᱮᱦᱮᱛ ᱛᱚ ᱛᱤᱨᱞᱟᱹ ᱯᱟᱦᱴᱟ ᱥᱮᱫ ᱠᱷᱚᱱᱟᱜ ᱞᱟᱹᱭ ᱢᱮ ᱛᱤᱨᱞᱟᱹ ᱪᱮᱫ ᱠᱚ ᱵᱤᱡᱽᱱᱮᱥ ᱠᱚ ᱠᱚᱨᱟᱣ ᱞᱮᱠᱷᱟᱱ ᱟᱠᱚ ᱢᱟᱱᱮ ᱢᱟᱱᱮ ᱡᱟᱶᱟᱭᱟᱜ ᱵᱷᱚᱨᱥᱟ ᱨᱮ ᱵᱟᱝ ᱛᱟᱦᱮᱸ ᱠᱟᱛᱮᱫ ᱨᱮᱦᱚᱸ ᱟᱠᱚᱣᱟᱜ ᱵᱷᱚᱨᱥᱟ ᱨᱮᱠᱚ ᱛᱟᱦᱮᱸ ᱫᱟᱲᱮᱜᱼᱟ ᱾
ᱟᱪᱪᱷᱟ ᱟᱹᱞᱤᱧᱟᱜ ᱟᱹᱞᱤᱧᱟᱜ ᱤᱭᱟᱹ ᱛᱮᱫᱚᱞᱤᱧ ᱢᱮᱱᱟ ᱡᱟ ᱴᱩᱠᱩ ᱞᱤᱧ ᱵᱩᱡᱷᱟᱹᱣ ᱫᱟᱲᱮᱜ ᱠᱟᱱᱟ ᱱᱚᱝᱠᱟ ᱩᱭᱦᱟᱹᱨ ᱠᱟᱛᱮᱜ ᱫᱚᱞᱤᱧ ᱢᱮᱱᱟ ᱡᱮ ᱦᱚᱜᱼᱚᱭ ᱡᱮ ᱦᱚᱜᱼᱚᱝᱠᱟ ᱾ ᱠᱤᱪᱷᱩ ᱚᱝᱠᱟ ᱠᱟᱹᱢᱤ ᱠᱚ ᱦᱩᱭᱩᱜ ᱠᱟᱱᱟ ᱦᱮᱸᱥᱮ ᱾ ᱡᱮᱢᱚᱱ ᱱᱟᱣᱟ ᱠᱳᱢᱯᱟᱱᱤ ᱠᱟᱹᱢᱤ ᱡᱟᱦᱟᱸ ᱢᱟᱱᱮ ᱡᱟᱦᱟᱸ ᱠᱚᱢᱯᱟᱱᱤ ᱠᱟᱹᱢᱤ ᱫᱚ ᱵᱟᱞᱤᱧ ᱢᱮᱱᱫᱟ ᱾ ᱡᱟᱦᱟᱸ ᱚᱝᱠᱟ ᱵᱟᱭᱨᱮ ᱠᱟᱹᱢᱤ ᱞᱮᱠᱟ ᱚᱱᱟᱫᱚ ᱵᱟᱝ ᱡᱟᱦᱟᱸ ᱟᱢᱫᱚ ᱮᱯᱚᱭᱮᱱᱢᱮᱱᱴ ᱞᱮᱛᱟᱨ ᱨᱮ ᱛᱮ ᱜᱮ ᱚᱱᱠᱟ ᱚᱸᱰᱮ ᱮᱠᱡᱟᱢ ᱤᱱᱴᱟᱨᱵᱷᱤᱭᱩ ᱠᱚ ᱦᱟᱛᱟᱣ ᱠᱟᱛᱮᱫ ᱱᱚᱝᱠᱟ ᱱᱚᱝᱠᱟ ᱪᱟᱞᱟᱜ ᱠᱟᱱ ᱜᱮᱭᱟ ᱾
ᱦᱮᱸ ᱾
ᱯᱟᱲᱦᱟᱣ ᱠᱚ ᱢᱩᱪᱟᱹᱫ ᱠᱟᱛᱮ ᱡᱩᱫᱤ ᱚᱲᱟᱜ ᱨᱮ ᱵᱟᱝ ᱫᱩᱨᱩᱵ ᱛᱟᱦᱮᱸ ᱠᱟᱛᱮ ᱾ ᱡᱩᱫᱤ ᱚᱱᱟ ᱠᱚᱜᱮ ᱵᱚᱱ ᱟᱵᱚ ᱵᱚᱱ ᱥᱚᱱᱫᱷᱟᱱ ᱨᱮᱵᱚᱱ ᱛᱟᱦᱮᱱᱟ ᱾ ᱚᱠᱚᱭ ᱥᱩᱢᱚᱭᱨᱮ ᱚᱠᱟ ᱴᱷᱤᱠ ᱴᱷᱟᱠ ᱢᱟᱱᱮ ᱦᱳᱭᱳᱜ ᱠᱟᱱᱟ ᱢᱟᱱᱮ ᱮᱢ ᱫᱟᱠᱚ, ᱵᱷᱮᱠᱮᱱᱥᱤ ᱮᱢ ᱫᱟᱠᱚ ᱡᱮ ᱱᱚᱣᱟ ᱨᱮ ᱱᱩᱱᱟᱹᱜ ᱜᱟᱱ ᱦᱚᱲ ᱠᱚ ᱞᱟᱜᱟᱜ ᱠᱟᱱᱟ ᱯᱨᱟᱭᱵᱷᱮᱴ ᱤᱭᱟᱹ ᱠᱚᱨᱮ ᱾
ᱛᱚ ᱟᱹᱞᱤᱧ ᱞᱤᱧ ᱢᱚᱱᱮᱭᱟ ᱡᱮ ᱚᱱᱟ ᱠᱚᱦᱚᱸ ᱠᱟᱹᱴᱤᱡ ᱚᱱᱟ ᱠᱚᱨᱮ ᱡᱚᱯᱲᱟᱣ ᱠᱟᱛᱮ ᱛᱟᱦᱮᱸ ᱥᱮ ᱚᱱᱟᱨᱮ ᱥᱮᱞᱮᱫᱚᱜ ᱚᱱᱠᱟ ᱪᱮᱥᱴᱟ ᱞᱮᱠᱷᱟᱱ ᱦᱚᱸ ᱢᱤᱜ ᱫᱤᱱᱚᱜ ᱠᱟᱛᱮ ᱱᱟᱯᱟᱭ ᱢᱤᱫᱴᱟᱝ ᱰᱟᱦᱟᱨ
ᱟᱹᱞᱤᱧ ᱦᱟᱠᱷᱟᱡ ᱦᱳᱭ ᱦᱳᱭ ᱟᱹᱞᱤᱧ ᱦᱚᱸ ᱚᱱᱠᱟᱱᱟᱜ ᱠᱤᱪᱷᱩ ᱜᱟᱱ ᱫᱚ ᱫᱤᱥᱟᱹ ᱠᱟᱛᱮᱜ ᱠᱟᱛᱮᱜ ᱞᱤᱧ ᱧᱟᱢ ᱠᱟᱜᱼᱟ ᱡᱮ ᱟᱵᱚ ᱦᱟᱸᱜ ᱠᱷᱟᱡ ᱵᱤᱜᱽᱱᱮᱥ ᱠᱚ ᱾ ᱢᱟᱱᱮ ᱚᱠᱟ ᱞᱮᱠᱟᱱᱟᱜ ᱵᱚᱱ ᱠᱚᱨᱟᱣ ᱞᱮᱠᱷᱟᱱ ᱦᱟᱠᱷᱟᱡ ᱞᱟᱯᱷᱟᱝ ᱥᱮᱫ ᱵᱚᱱ ᱪᱟᱞᱟᱣ ᱫᱟᱲᱮᱭᱟᱜᱼᱟ ᱟᱵᱚ ᱢᱟ ᱥᱟᱱᱛᱟᱲᱤ ᱥᱟᱱᱛᱟᱲ ᱠᱚᱢᱟ ᱫᱤᱜᱱᱮᱥ ᱛᱮᱢᱟᱵᱚᱱ ᱛᱟᱭᱚᱢ ᱜᱮᱭᱟ ᱛᱚ ᱦᱟᱠᱷᱟᱡ ᱟᱫᱚ ᱚᱱᱟ ᱠᱷᱟᱹᱛᱤᱨ ᱛᱮ ᱠᱤᱪᱷᱩ ᱜᱟᱱ ᱵᱤᱜᱽᱱᱮᱥ ᱨᱮᱱᱟᱜ ᱟᱭᱰᱤᱭᱟ ᱞᱤᱧ ᱞᱮᱭᱮᱜᱼᱟ ᱦᱮᱸ ᱥᱮ ᱾ ᱱᱚᱣᱟ ᱫᱚ ᱦᱟᱸᱠᱷᱟᱡ ᱠᱤᱪᱷᱩ ᱨᱩᱡᱤ ᱯᱩᱸᱡᱤ ᱠᱟᱛᱮ ᱜᱮ ᱪᱟᱞᱟᱣ ᱜᱟᱱᱚᱜᱼᱟ ᱾ ᱡᱮᱵᱚᱱ ᱚᱱᱠᱟᱱᱟᱜ ᱯᱳᱭᱞᱳ ᱵᱤᱜᱽᱱᱮᱥ ᱫᱚ ᱡᱟᱦᱟᱸᱭ ᱥᱮᱪᱮᱫ ᱢᱮᱱᱟᱜ ᱠᱚᱣᱟ ᱾ ᱥᱮ ᱠᱤᱪᱷᱩ ᱚᱞ ᱯᱟᱲᱦᱟᱣ ᱠᱚ ᱵᱟᱲᱟᱭᱟ ᱢᱤᱜᱴᱟᱝ ᱢᱳᱵᱟᱭᱤᱞ ᱥᱟᱨᱟᱣ ᱫᱚᱠᱟᱱ ᱦᱚᱸᱠᱚ ᱪᱟᱞᱟᱣ ᱫᱟᱲᱮᱭᱟᱜᱼᱟ ᱾ ᱢᱮᱱᱠᱷᱟᱱ ᱱᱚᱣᱟ ᱨᱮᱫᱚ ᱵᱮᱥᱤ ᱦᱚᱸ ᱠᱷᱟᱴᱟᱹᱞᱤ ᱦᱚᱸ ᱵᱟᱹᱱᱩᱜᱼᱟ ᱫᱩᱲᱩᱵ ᱫᱩᱲᱩᱵ ᱦᱟᱸᱜ ᱠᱷᱟᱡ ᱟᱢ ᱴᱷᱮᱱ ᱜᱮᱠᱚ ᱟᱹᱜᱩ ᱦᱚᱴᱚ ᱠᱟᱜᱼᱟ ᱡᱟᱦᱟᱱᱟᱜ ᱢᱳᱵᱟᱭᱤᱞ ᱠᱚ ᱡᱩᱫᱤ ᱾ ᱠᱷᱟᱨᱟᱯᱚᱜᱼᱟ ᱱᱚᱣᱟ ᱵᱟᱠᱷᱨᱟᱛᱮ ᱴᱨᱮᱱᱤᱝ ᱦᱟᱛᱟᱣ ᱫᱚᱨᱠᱟᱨ ᱠᱟᱱᱟ ᱚᱱᱟ ᱥᱟᱶᱛᱮ ᱢᱳᱵᱟᱭᱤᱞ ᱚᱱᱟ ᱦᱮᱰᱯᱷᱳᱱ, ᱠᱟᱵᱷᱟᱨ, ᱨᱤᱪᱟᱨᱡᱽ ᱱᱚᱣᱟ ᱠᱚ ᱡᱩᱫᱤ ᱢᱤᱫᱴᱟᱝ ᱫᱚᱠᱟᱱᱮᱢ ᱠᱷᱩᱞᱟᱹᱣ ᱫᱟᱲᱮᱭᱟᱜᱼᱟ᱾ ᱱᱚᱣᱟ ᱠᱚᱛᱮ ᱦᱚᱸ ᱵᱟᱠᱷᱟᱡ ᱵᱷᱟᱜᱮ ᱤᱭᱟᱹ ᱢᱟᱱᱮ ᱥᱚᱝᱥᱟᱨ ᱴᱟᱜ ᱫᱚ ᱪᱟᱞᱟᱜ ᱜᱮᱭᱟ ᱚᱲᱟᱜ ᱠᱷᱚᱨᱪᱟ ᱞᱮᱠᱟ ᱫᱚ ᱦᱮᱸᱥᱮ᱾
ᱦᱮᱸ ᱚᱱᱠᱟ ᱜᱮ ᱟᱨ ᱡᱮᱢᱚᱱ ᱟᱨ ᱦᱩᱭᱩᱜ ᱠᱟᱱᱟ ᱴᱮᱞᱟᱨ ᱦᱮᱸᱥᱮ᱾ ᱴᱮᱞᱟᱨᱤᱝ ᱡᱟᱦᱟᱸ ᱥᱤᱞᱟᱹᱭ ᱵᱟᱲᱟ ᱟᱹᱞᱤᱧ ᱫᱚ ᱢᱟᱱᱮ ᱛᱤᱱᱟᱹ ᱠᱷᱮᱛᱨᱚ ᱨᱮᱫᱚ ᱱᱚᱣᱟ ᱠᱚ ᱡᱤᱱᱤᱥ ᱦᱩᱭ ᱞᱮᱱᱠᱷᱟᱱ ᱡᱮ ᱚᱱᱠᱟ ᱴᱮᱞᱟᱨ ᱠᱚ ᱥᱮᱬᱟ ᱠᱟᱛᱮᱫ ᱫᱚᱛᱚ ᱠᱚ ᱥᱤᱞᱟᱹᱭ ᱵᱟᱲᱟ ᱠᱟᱛᱮᱫ ᱚᱱᱟ ᱠᱚ ᱟᱛᱳ ᱚᱲᱟᱜ ᱨᱮ ᱡᱩᱫᱤ ᱛᱟᱦᱮᱱᱟ ᱾ ᱥᱮ ᱟᱹᱰᱤ ᱜᱮ ᱱᱟᱯᱟᱭᱚᱜᱼᱟ ᱟᱵᱚ ᱢᱟᱛᱚ ᱦᱚᱸᱜᱼᱚᱭ ‍‍᱾ ᱡᱟᱦᱟᱸᱭ ᱜᱮ ᱢᱟᱱᱮ ᱟᱛ ᱚᱲᱟᱜ ᱠᱚᱨᱮ ᱫᱚ ᱱᱚᱝᱠᱟ ᱵᱟᱝ ᱧᱮᱞ ᱧᱟᱢᱚᱜ ᱜᱮᱭᱟ ᱟᱵᱚ ᱢᱟᱛᱚ ᱵᱟᱡᱟᱨ ᱥᱮᱫ ᱵᱚᱱ ᱾ ᱪᱟᱞᱟᱜ ᱵᱟᱡᱟᱨ ᱨᱮᱱ ᱴᱷᱮᱱ ᱵᱚᱱ ᱤᱫᱤ ᱠᱟᱜᱼᱟ᱾ ᱠᱤᱱᱛᱩ ᱱᱚᱝᱠᱟ ᱜᱮ ᱡᱩᱫᱤ ᱟᱵᱚ ᱛᱤᱨᱞᱟᱹ ᱦᱚᱸᱜᱼᱚᱭ ᱱᱚᱝᱠᱟᱮ ᱠᱟᱹᱢᱤ ᱦᱩᱭᱩᱜᱼᱟ ᱱᱚᱣᱟ ᱠᱚᱨᱮ ᱛᱟᱦᱞᱮ ᱚᱦᱚᱸ ᱢᱤᱫᱴᱟᱝ ᱱᱤᱡᱮᱨᱟᱜ ᱡᱟᱦᱟᱱᱟᱜ ᱜᱮ ᱪᱟᱞᱟᱜᱼᱟ ᱥᱩᱱᱩᱢ ᱵᱩᱞᱩᱝ ᱚᱲᱟᱜ ᱨᱮᱱᱟᱜ ᱾ ᱥᱚᱝᱥᱟᱨ ᱫᱚ
ᱦᱮᱸ ᱮᱠᱫᱚᱢ ᱦᱮᱸ ᱮᱠᱫᱚᱢ ᱡᱚᱛᱷᱟᱛ ᱵᱤᱧ ᱧᱮᱞ ᱠᱟᱜ-ᱟ᱾ ᱟᱫᱚ ᱦᱟᱠᱷᱟᱡ ᱟᱵᱚ ᱥᱚᱢᱟᱡᱽ ᱨᱮᱫᱚ ᱧᱮᱞᱚᱜᱼᱟ ᱡᱮ ᱡᱟᱦᱟᱸ ᱛᱤᱱᱟᱹᱜ ᱜᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱚᱞ ᱯᱟᱲᱦᱟᱣ ᱛᱟᱭᱚᱢ ᱛᱮᱫᱚ ᱟᱫᱚ ᱦᱟᱜᱠᱷᱟ ᱵᱟᱹᱫᱽ ᱠᱷᱮᱛᱨᱮ ᱨᱮᱜᱮ ᱠᱚ ᱠᱟᱹᱢᱤ ᱦᱚᱪᱚᱭ ᱜᱮᱭᱟ ᱾ ᱵᱟᱹᱫᱽ ᱠᱷᱮᱛᱨᱮ ᱜᱮ ᱠᱟᱹᱢᱤᱭᱟᱭ ᱢᱮᱱᱠᱷᱟᱱ ᱚᱱᱠᱟᱱᱟᱜ ᱡᱟᱦᱟᱸ ᱦᱟᱛᱮᱨ ᱠᱟᱡᱽ ᱠᱚ ᱢᱮᱱᱟᱜᱼᱟ ᱾ ᱡᱮᱢᱚᱱ ᱱᱚᱣᱟ ᱢᱚᱴᱚᱨ ᱥᱟᱭᱠᱮᱞ ᱨᱤᱯᱮᱭᱟᱨᱤᱝ ᱢᱳᱵᱟᱭᱤᱞ ᱨᱤᱯᱮᱭᱟᱨᱤᱝ ᱾ ᱟᱨᱚ ᱚᱱᱞᱟᱭᱤᱱ ᱥᱮᱱᱴᱟᱨ ᱫᱳᱠᱟᱱ ᱪᱟᱞᱟᱣ ᱾ ᱢᱮᱱᱱᱠᱷᱟᱱ ᱱᱚᱣᱟ ᱠᱚᱨᱮᱜ ᱫᱚᱠᱷᱟᱡ ᱠᱚ ᱛᱟᱭᱚᱢ ᱜᱮᱭᱟ ᱥᱮ ᱵᱮᱵᱽᱥᱟ ᱵᱟᱱᱤᱡᱽ ᱾ ᱫᱚᱠᱚ ᱛᱟᱭᱚᱢ ᱜᱮᱭᱟ ᱱᱚᱣᱟ ᱠᱚᱛᱮ ᱡᱩᱫᱤ ᱵᱚᱱ ᱪᱟᱞᱟᱣᱟ ᱢᱟᱱᱮ ᱟᱵᱚ ᱡᱟᱦᱟᱸ ᱵᱟᱹᱫᱽ ᱵᱟᱹᱭᱦᱟᱹᱲ ᱨᱮᱵᱚᱱ ᱠᱷᱟᱴᱟᱜᱼᱟ ᱾ ᱚᱱᱟ ᱠᱷᱚᱱᱟᱜ ᱦᱚᱸ ᱦᱟᱠᱷᱟᱡ ᱡᱟᱹᱥᱛᱤ ᱯᱚᱭᱥᱟ ᱵᱚᱱ ᱨᱳᱡᱽᱜᱟᱨ ᱫᱟᱲᱮᱭᱟᱜᱼᱟ ᱾
ᱦᱩᱸ ᱦᱩᱸ ᱦᱩᱸ ᱪᱮᱫᱟ ᱵᱤᱱ ᱢᱮᱱᱫᱟ?
ᱦᱮᱸ ᱟᱨᱚ ᱠᱩᱲᱤ ᱜᱤᱫᱽᱨᱟᱹ ᱠᱚᱣᱟᱜ ᱢᱟ ᱱᱤᱛᱚᱜ ᱢᱟ ᱴᱨᱮᱱᱰᱤᱝ ᱨᱮ ᱪᱟᱞᱟᱜ ᱠᱟᱱ ᱛᱟᱠᱚᱣᱟ ᱢᱮᱠᱟᱯ ᱾ ᱱᱚᱣᱟ ᱠᱚ ᱡᱩᱫᱤ ᱠᱚ ᱥᱮᱬᱟ ᱫᱟᱲᱮᱭᱟᱜᱼᱟ ᱛᱟᱦᱚᱞᱮ ᱵᱷᱟᱜᱮ ᱦᱟᱜ ᱠᱷᱟᱱᱡ ᱨᱳᱡᱽᱜᱟᱨ ᱫᱚ ᱦᱩᱭᱩᱜᱼᱟ ᱥᱮ ᱚᱠᱟ ᱞᱮᱠᱟ ᱵᱮᱱ ᱢᱮᱱᱟ?
ᱦᱮᱸ ᱴᱷᱤᱠ ᱠᱟᱛᱷᱟ ᱵᱤᱱ ᱫᱤᱥᱟᱹ ᱟᱠᱟᱫ ᱞᱤᱧᱟ ᱦᱳᱭ ᱾ ᱟᱨ ᱱᱚᱜᱚᱭ ᱢᱮᱠᱟᱯ ᱱᱚᱣᱟ ᱱᱚᱟᱨ ᱨᱮ ᱡᱚᱭᱮᱱᱚᱜ ᱦᱚᱸ ᱴᱷᱤᱠ ᱜᱮᱭᱟ ᱾ ᱟᱨ ᱱᱚᱝᱠᱟ ᱠᱟᱛᱮᱜ ᱢᱟᱱᱮ ᱱᱚᱣᱟ ᱠᱚ ᱢᱮᱠᱟᱯ ᱠᱚ ᱥᱮᱬᱟ ᱠᱟᱛᱮᱫ ᱢᱤᱫᱴᱟᱝ ᱱᱤᱡᱮᱥᱥᱚ ᱢᱤᱫᱴᱟᱝ ᱫᱚᱠᱟᱱ ᱾ ᱠᱚᱨᱟᱣ ᱠᱟᱛᱮᱜ ᱥᱮ ᱱᱚᱝᱠᱟ ᱜᱮ ᱟᱥᱛᱮ ᱟᱥᱛᱮ ᱥᱮ ᱱᱚᱣᱟ ᱠᱚ ᱞᱟᱦᱟ ᱤᱫᱤ ᱡᱮ ᱢᱤᱫᱴᱟᱝ ᱱᱤᱡᱮᱨᱟᱜ ᱢᱤᱫᱴᱟᱝ ᱫᱚᱳᱥ ᱚᱱᱠᱟ ᱛᱟᱦᱮᱸ ᱞᱮᱱᱠᱷᱟᱱ ᱾ ᱟᱹᱰᱤ ᱜᱮ ᱢᱚᱸᱡᱟ ᱥᱮ ᱞᱟᱦᱟ ᱥᱮᱫ ᱪᱟᱞᱟᱣ ᱤᱫᱤ ᱨᱮᱱᱟᱜ ᱰᱟᱦᱟᱨ ᱠᱟᱱᱟ
ᱡᱩᱫᱤ ᱢᱤᱫᱴᱟᱝ ᱤᱥᱠᱩᱞ ᱾ ᱤᱭᱟᱹ ᱥᱩᱨ ᱨᱮ ᱡᱩᱫᱤ ᱚᱱᱠᱟ ᱵᱳᱭ ᱠᱷᱟᱛᱟ ᱫᱚᱠᱟᱱ ᱠᱚᱵᱤᱱ ᱠᱷᱩᱞᱟᱹᱼᱟ ᱠᱚᱞᱚᱢ ᱠᱚ ᱠᱤᱢᱵᱟ ᱚᱱᱞᱟᱭᱤᱱ ᱥᱮᱱᱴᱟᱨ ᱾ ᱠᱚ ᱡᱩᱫᱤ ᱵᱤᱱ ᱠᱷᱩᱞᱟᱹᱜᱼᱟ ᱱᱚᱣᱟ ᱠᱚᱦᱚᱸ ᱦᱟᱠᱷᱟᱡ ᱟᱹᱰᱤ ᱱᱟᱯᱟᱭᱚᱜ ᱜᱮᱭᱟ ᱥᱮ
ᱨᱳᱡᱽᱜᱟᱨ ᱦᱚᱸ ᱢᱚᱴᱟᱢᱩᱴᱤ ᱵᱷᱟᱜᱮ ᱦᱩᱭᱩᱜ ᱜᱮᱭᱟ ᱵᱟᱹᱫᱽ ᱠᱷᱮᱛᱨᱮ ᱠᱟᱹᱢᱤ ᱠᱷᱚᱱᱟᱜ ᱫᱚ ᱤᱧ ᱫᱩᱧ ᱢᱮᱱᱟ ᱾ ᱟᱨ ᱱᱤᱛᱚᱜ ᱡᱟᱦᱟᱸ ᱞᱮᱠᱟ ᱟᱵᱚ ᱵᱟᱹᱫᱽ ᱠᱷᱮᱛ ᱨᱮᱵᱚᱱ ᱠᱟᱹᱢᱤᱭᱮᱫᱼᱟ ᱚᱱᱟ ᱦᱤᱥᱟᱹᱵ ᱛᱮᱫᱚ ᱟᱵᱚ ᱴᱟᱠᱟ ᱯᱚᱭᱥᱟ ᱵᱟᱝᱵᱚᱱ ᱟᱨᱡᱟᱣᱮᱫᱼᱟ ᱡᱟᱦᱟᱸ ᱛᱤᱱᱟᱹᱜ ᱦᱚᱲ ᱵᱚ ᱫᱟᱲᱮ ᱮᱢ ᱠᱟᱛᱮ ᱵᱚᱱ ᱠᱷᱟᱴᱟᱜ ᱾ ᱠᱟᱱᱟ ᱚᱱᱟ ᱦᱤᱥᱟᱹᱵ ᱫᱚ ᱠᱟᱹᱣᱰᱤ ᱠᱚ ᱵᱟᱝ ᱟᱨᱡᱟᱜ ᱠᱟᱱᱟ ᱾
ᱦᱮᱸ ᱴᱷᱤᱠ ᱠᱟᱛᱷᱟ ᱵᱤᱱ ᱩᱪᱷᱟᱹᱱ ᱠᱟᱫᱟ ᱟᱹᱞᱤᱧ ᱦᱚᱞᱤᱧ ᱧᱮᱞᱫᱟ ᱠᱤᱱᱛᱩ ᱾ ᱦᱚᱸᱜᱼᱚᱭ ᱡᱩᱫᱤᱧ ᱧᱮᱞᱟ ᱵᱟᱡᱟᱨ ᱥᱮᱫ ᱪᱟᱞᱟᱣ ᱞᱮᱱᱠᱷᱟᱱ ᱨᱟᱥᱛᱟ ᱫᱷᱟᱨᱮ ᱫᱷᱟᱨᱮᱛᱮ ᱱᱚᱜ ᱚᱚᱭ ᱡᱚᱯ ᱥᱤᱸᱜᱟᱹᱲᱟ ᱾ ᱠᱚᱠᱚ ᱟᱹᱠᱷᱨᱤᱧᱟ ᱜᱷᱩᱜᱲᱤ ᱠᱚ ᱚᱱᱠᱟ ᱦᱚᱸ ᱱᱚᱣᱟ ᱠᱚ ᱾ ᱦᱟᱹᱠᱩ ᱦᱚᱸ ᱠᱟᱹᱴᱤᱡ ᱠᱚᱨᱟᱣ ᱞᱮᱠᱷᱟᱱ ᱫᱚᱠᱟᱱ ᱦᱚᱸ ᱵᱮᱥᱚᱜ ᱜᱮᱭᱟ ᱨᱩᱴᱤ ᱛᱷᱮᱠᱮ ᱩᱛᱩ ᱛᱷᱮᱠᱮ ᱾ ᱠᱤᱱᱛᱩ,
ᱦᱳᱭ, ᱟᱵᱚᱨᱮᱱ ᱫᱚ ᱱᱚᱝᱠᱟ ᱡᱩᱫᱤ ᱠᱚᱣᱟ ᱛᱟᱦᱚᱞᱮ ᱵᱮᱥᱚᱜᱼᱟ ᱾
ᱦᱮᱸ ᱦᱮᱸ ᱮᱠᱫᱚᱢ ᱡᱚᱛᱷᱟᱫᱽ ᱵᱤᱱ ᱞᱟᱹᱭ ᱠᱟᱜᱼᱟ ᱢᱮᱱᱠᱷᱟᱱ ᱱᱚᱝᱠᱟ ᱨᱮ ᱫᱚ ᱵᱟᱠᱷᱟᱡ ᱵᱟᱝᱠᱚ ᱠᱟᱹᱢᱤᱭᱟ ᱾ ᱟᱵᱚ ᱥᱟᱶᱛᱟ ᱨᱮ ᱫᱚ ᱧᱮᱞᱚᱜ ᱠᱟᱱᱟ ᱡᱮᱠᱟᱱ ᱦᱟᱺᱰᱤ ᱯᱟᱹᱣᱨᱟᱹ ᱟᱹᱷᱨᱤᱧ ᱛᱮ ᱫᱚ ᱾ ᱤᱭᱟᱹ ᱵᱟᱝᱠᱚ ᱞᱟᱡᱟᱜᱼᱟ ᱟᱨ ᱢᱮᱱ ᱠᱷᱟᱱ ᱡᱩᱫᱤ ᱱᱚᱝᱠᱟ ᱴᱷᱮᱞᱟ ᱜᱟᱹᱲᱤ ᱠᱚ ᱪᱟᱞᱟᱣᱟ ᱚᱱᱟ ᱛᱮᱫᱚ ᱦᱟᱸᱜ ᱠᱷᱟᱡ ᱠᱚ ᱞᱟᱡᱟᱜ ᱠᱟᱱᱟ ᱾
ᱦᱮᱸ ᱴᱷᱤ ᱠᱟᱛᱷᱟ ᱦᱮᱸ ᱡᱚᱥᱚ ᱠᱷᱚᱱᱟᱜ ᱠᱟᱛᱷᱟᱢ ᱢᱮᱱ ᱠᱟᱫᱟ᱾ ᱮᱢ ᱡᱮ ᱱᱚᱜᱼᱚ ᱱᱚᱝᱠᱟ ᱫᱚ ᱠᱤᱱᱛᱩ ᱢᱤᱫᱴᱟᱝ ᱠᱟᱛᱷᱟ ᱟᱞᱤᱧ ᱞᱤᱧ ᱢᱮᱱᱫᱟ ᱱᱚᱜᱼᱚᱭ ᱡᱮ ᱦᱟᱺᱰᱤ ᱯᱟᱹᱣᱨᱟᱹ ᱨᱮᱱᱟᱜ ᱠᱟᱛᱷᱟ ᱵᱤᱱ ᱨᱟᱠᱟᱵ ᱠᱮᱫᱟ ᱦᱮᱸ ᱥᱮ ᱾ ᱥᱮᱵᱤᱱ ᱞᱟᱹᱭ ᱠᱮᱫᱟ, ᱛᱚ ᱟᱹᱵᱤᱱ ᱠᱤᱵᱤᱱ ᱢᱚᱱᱮᱭᱟ ᱡᱮ ᱦᱟᱺᱰᱤ ᱯᱟᱹᱣᱨᱟᱹ ᱫᱚ ᱢᱤᱫᱴᱟᱝ, ᱢᱟᱱᱮ ᱦᱟᱺᱰᱤ ᱡᱤᱱᱤᱥ ᱴᱟᱜ ᱫᱚ ᱢᱮᱫᱴᱟᱝ ᱟᱠᱷᱨᱤᱧ ᱞᱮᱠᱟᱱ ᱡᱤᱱᱤᱥ ᱠᱟᱱ ᱛᱟᱵᱚᱱᱟ?
ᱵᱟᱝ, ᱱᱚᱣᱟ ᱫᱚ ᱦᱟᱸᱜ ᱠᱷᱟᱡ ᱱᱚᱣᱟ ᱫᱚ ᱟᱹᱠᱷᱨᱤᱧ ᱞᱮᱠᱟᱱᱟᱜ ᱡᱤᱱᱤᱥ ᱫᱚ ᱵᱟᱝ ᱠᱟᱱᱟ ᱦᱟᱸᱜ ᱠᱷᱟᱡ ᱦᱮᱸ ᱥᱮ, ᱟᱵᱚᱣᱟᱝ ᱢᱟ ᱱᱚᱣᱟ ᱢᱟ ᱵᱚᱸᱜᱟ ᱵᱩᱨᱩ ᱠᱟᱹᱢᱤ ᱠᱟᱱ ᱛᱟᱵᱚᱱᱟ, ᱟᱫᱚ ᱚᱱᱟ ᱵᱟᱠᱷᱨᱟ ᱛᱮ ᱜᱮ ᱦᱟᱺᱰᱤ ᱫᱚᱦᱚ ᱫᱚ᱾ ᱟᱫᱚ ᱢᱮᱱ ᱠᱷᱟᱱ ᱱᱚᱣᱟ ᱟᱹᱠᱷᱨᱤᱧ ᱫᱚ ᱩᱪᱤᱛ ᱵᱟᱝ ᱠᱟᱱ ᱛᱟᱵᱚᱱᱟ ᱾
ᱦᱳᱭ, ᱟᱹᱞᱤᱧ ᱦᱚᱸ ᱚᱱᱟ ᱜᱮ ᱠᱷᱟᱨᱟᱯ ᱞᱤᱧ ᱵᱩᱡᱷᱟᱹᱣᱟ ᱪᱮᱫᱟᱜ ᱟᱵᱚᱣᱟᱜ ᱱᱚᱣᱟ ᱵᱚᱸᱜᱟ ᱯᱨᱚᱥᱟᱫᱽ ᱱᱩᱱᱟᱹᱜ ᱱᱚᱣᱟ ᱛᱮ ᱩᱱᱟᱹᱜ ᱠᱤᱨᱤᱧ ᱟᱠᱷᱨᱤᱧ ᱨᱮᱵᱚᱱ ᱟᱹᱜᱩ ᱠᱟᱫ ᱛᱮᱵᱚᱱ ᱱᱚᱝᱠᱟᱭᱫᱟ ᱾
ᱦᱮᱸ, ᱱᱚᱣᱟ ᱵᱚᱫᱚᱞ ᱛᱮᱢᱟ, ᱟᱨᱚ ᱟᱹᱰᱤ ᱟᱭᱢᱟ ᱞᱮᱠᱟᱱᱟᱜ ᱵᱮᱵᱽᱥᱟ ᱢᱟ ᱢᱮᱱᱟᱜᱼᱟ ᱥᱮ ᱚᱱᱟ ᱠᱚ ᱫᱚ ᱵᱟᱝ ᱠᱚ ᱠᱚᱨᱟᱣᱮᱜᱼᱟ ᱾
ᱦᱩᱸᱻ, ᱟᱭᱢᱟ ᱵᱮᱵᱽᱥᱟ ᱢᱮᱱᱟᱜᱼᱟ, ᱡᱮᱢᱚᱱ ᱦᱚᱜᱼᱚᱝᱠᱟ ᱜᱮ, ᱪᱷᱳᱴᱳ ᱠᱷᱟᱴᱳ ᱫᱚᱠᱟᱱ ᱠᱚ ᱜᱷᱩᱜᱽᱱᱤ ᱠᱷᱚᱱᱟᱜ ᱯᱷᱩᱪᱠᱟ ᱠᱷᱚᱱᱟᱜ ᱟᱹᱠᱷᱨᱤᱧ ᱠᱟᱛᱮᱜ ᱱᱚᱝᱠᱟ᱾
ᱦᱮᱸ, ᱮᱠᱫᱚᱢ ᱡᱚᱛᱷᱟᱛ ᱾ ᱟᱨᱚ ᱚᱱᱟ ᱵᱚᱫᱚᱞ ᱦᱟᱸᱜ ᱠᱷᱟᱡ ᱛᱤᱨᱞᱟᱹ ᱠᱚᱣᱟᱜ ᱠᱟᱹᱢᱤ ᱦᱚᱨᱟ ᱢᱟ ᱢᱟᱱᱮ, ᱪᱩᱲᱤ ᱢᱟᱞᱟ ᱫᱚᱠᱟᱱ ᱡᱩᱫᱤᱵᱤᱱ ᱠᱷᱩᱞᱟᱹᱣ ᱫᱟᱲᱮᱭᱟᱜᱼᱟ ᱢᱮᱫᱴᱟᱝ ᱵᱟᱡᱟᱨ ᱨᱮ ᱢᱮᱫᱴᱟᱝ ᱨᱩᱢ ᱵᱷᱟᱲᱟ ᱠᱟᱛᱮᱫ ᱚᱸᱰᱮ ᱦᱚᱸ ᱦᱟᱸᱜ ᱠᱷᱟᱡ ᱱᱟᱯᱟᱭ ᱪᱟᱞᱟᱜ ᱜᱮᱭᱟ ᱦᱮᱸ ᱥᱮ?
ᱦᱩᱸ ᱦᱩᱸ,
ᱚᱱᱟ ᱢᱟ ᱡᱚᱴᱤᱞ ᱠᱟᱹᱢᱤ ᱢᱟ ᱵᱟᱝ ᱠᱟᱱᱟ ᱛᱤᱨᱞᱟᱹ ᱠᱚ ᱜᱮ ᱦᱟᱸᱜ ᱠᱷᱟᱡ ᱚᱠᱟ ᱞᱮᱠᱟ, ᱢᱟᱱᱮ ᱚᱠᱟ ᱞᱮᱠᱟ ᱥᱤᱡᱤᱱ ᱨᱮ ᱚᱠᱟ ᱞᱮᱠᱟᱱᱟᱜ ᱢᱟᱱᱮ ᱡᱤᱱᱤᱥ ᱯᱟᱹᱛᱤ ᱠᱚ ᱟᱠᱷᱨᱤᱧᱚᱜᱼᱟ ᱾ ᱠᱷᱟᱡ ᱱᱚᱣᱟ ᱫᱚ ᱡᱚᱛᱷᱟᱛ ᱥᱟᱺᱦᱤᱡ ᱠᱚ ᱞᱟᱹᱭᱫᱟᱲᱮᱜᱼᱟ ᱾
ᱦᱮᱸ, ᱢᱟᱱᱮ ᱚᱠᱟ ᱪᱮᱫ ᱪᱩᱵᱤᱱ ᱢᱮᱱ ᱠᱮᱫᱟ ᱵᱮᱥᱴᱷᱤᱠ ᱵᱟᱹᱞᱤᱧ ᱟᱸᱡᱚᱢ ᱠᱟᱫᱟ ᱾
ᱪᱩᱲᱤ ᱢᱟᱞᱟ ᱫᱚᱠᱟᱱ ᱦᱟᱸᱜ ᱠᱷᱟᱡ ᱪᱩᱲᱤ ᱢᱟᱞᱟ ᱫᱚᱠᱟᱱ ᱡᱩᱫᱤ ᱟᱹᱵᱤᱱ ᱵᱟᱡᱟᱨ ᱫᱷᱟᱨᱮ ᱨᱮ ᱵᱤᱱ ᱠᱷᱩᱞᱟᱹᱣᱟ ᱢᱮᱫᱴᱟᱝ ᱱᱚᱣᱟ ᱛᱮ ᱦᱚᱸ ᱵᱷᱟᱜᱮ ᱢᱟᱱᱮ ᱨᱚᱡᱽᱠᱟᱨ ᱦᱳᱭᱳᱜᱼᱟ ᱾
ᱦᱮᱸ, ᱱᱚᱣᱟ ᱢᱟᱛᱚ ᱦᱮᱸ ᱡᱷᱚᱛᱚ ᱠᱩᱲᱤ ᱜᱤᱫᱽᱨᱟᱹ ᱥᱮ ᱛᱤᱨᱞᱟᱹ ᱠᱚ ᱫᱚ ᱟᱵᱚ ᱫᱚ ᱢᱟᱱᱮ, ᱟᱞᱮ ᱫᱚ ᱡᱟᱦᱟᱱ ᱪᱩᱲᱤ ᱢᱟᱞᱟ ᱫᱚᱠᱟᱱ ᱫᱚ ᱚᱱᱟ ᱠᱚ ᱫᱚ ᱥᱟᱡᱟᱣ ᱛᱮᱱᱟᱜ ᱡᱤᱱᱤᱥ ᱡᱮᱦᱮᱛᱩ ᱚᱱᱟ ᱫᱚ ᱫᱚᱨᱠᱟᱨ ᱜᱮᱭᱟ ᱦᱚᱨᱚᱜ ᱞᱟᱹᱜᱤᱫ ᱛᱮ᱾
ᱦᱮᱸ,
ᱛᱳ, ᱱᱚᱜᱼᱚᱝᱠᱟ ᱫᱚᱠᱟᱱ ᱠᱚ ᱦᱚᱸ ᱪᱷᱳᱴᱳ ᱠᱷᱟᱴᱳ ᱛᱟᱦᱮᱸ ᱞᱮᱱᱠᱷᱟᱱ ᱵᱮᱥᱚᱜ ᱜᱮᱭᱟ, ᱥᱮ ᱵᱮᱥ ᱜᱮ ᱚᱜᱠᱟ ᱛᱟᱦᱮᱱᱟ ᱦᱳᱭᱳᱜᱼᱟ ᱟᱨ ᱾
ᱦᱳᱭ ᱚᱱᱠᱟ ᱜᱮ, ᱟᱨᱚ ᱪᱮᱫ ᱠᱚ ᱞᱟᱹᱭᱟ ᱾ ᱟᱨᱚ ᱚᱝᱠᱟᱱᱟᱜ ᱢᱟ ᱟᱵᱤᱱᱟᱜ ᱡᱟᱦᱟᱸᱱᱟᱜ ᱡᱩᱫᱤ ᱫᱤᱥᱟᱹ ᱦᱤᱡᱩᱜ ᱠᱟᱱᱟ ᱾ ᱟᱨᱚ ᱱᱮᱛᱳᱜᱼᱟᱜ ᱡᱩᱜᱽ ᱨᱮ ᱢᱟᱞᱤᱧ ᱧᱮᱞᱮᱜᱼᱟ ᱛᱤᱨᱞᱟᱹ ᱠᱚᱦᱚᱸ ᱦᱟᱸᱜᱠᱷᱟᱡ ᱴᱳᱴᱳ ᱠᱚ ᱞᱟᱜᱟᱭᱮᱜᱼᱟ ᱾ ᱚᱱᱟ ᱠᱚᱛᱮᱜ ᱦᱚᱸ ᱢᱟᱱᱮ ᱠᱟᱹᱣᱰᱤ ᱠᱚ ᱟᱨᱡᱟᱣᱮᱜᱼᱟ ᱾
ᱦᱮᱸ ᱦᱮᱸ ᱦᱮᱸ ᱟᱹᱞᱤᱧ ᱦᱚᱞᱤᱧ ᱧᱮᱞ ᱞᱮᱫᱟ ᱴᱮᱴᱳ ᱠᱚ ᱞᱟᱜᱟᱭᱫᱟ ᱾ ᱟᱨ ᱱᱮᱛᱟᱨ ᱢᱟ ᱢᱟᱱᱮ ᱡᱷᱚᱛᱚ ᱦᱚᱲ ᱜᱮ ᱡᱮ ᱡᱮᱢᱚᱱ ᱪᱮᱥᱴᱟᱭᱟ ᱠᱩᱲᱤ ᱜᱤᱫᱽᱨᱟᱹ ᱛᱟᱢ ᱠᱚᱲᱟ ᱛᱟᱢ ᱫᱟᱲᱮᱭᱟᱜᱼᱟ ᱵᱚᱱ ᱡᱟᱦᱟᱸᱱ ᱡᱤᱱᱤᱥ ᱡᱩᱫᱤ ᱪᱮᱥᱴᱟ ᱨᱮᱢ ᱛᱟᱦᱮᱸᱱᱟ ᱫᱟᱲᱮᱭᱟᱜ ᱜᱮᱭᱟ ᱢᱤᱫ ᱫᱤᱱ ᱢᱟ ᱢᱤᱫ ᱠᱤᱱᱛᱩ ᱪᱮᱥᱴᱟ ᱚᱱᱮ ᱡᱳᱥ ᱫᱚᱦᱚᱭ ᱦᱳᱭᱳᱜ ᱛᱟᱵᱚᱱᱟ ᱡᱮ ᱦᱮᱸ ᱤᱧ ᱢᱟᱱᱮ ᱫᱟᱲᱮᱭᱟᱜ ᱛᱮᱜᱮ ᱦᱳᱭᱳᱜ ᱛᱤᱧᱟ ᱥᱮ ᱫᱟᱲᱮ ᱜᱤᱭᱟᱹᱧ ᱥᱮ ᱠᱚᱨᱟᱣ ᱜᱤᱭᱟᱹᱧ ᱚᱱᱠᱟ ᱢᱮᱫᱴᱟᱝ ᱡᱳᱥ ᱛᱟᱦᱮᱸ ᱫᱚᱨᱠᱟᱨ ᱛᱟᱵᱚᱱᱟ ᱾
ᱦᱮᱸ ᱮᱠᱫᱚᱢ ᱡᱚᱛᱷᱟᱛ ᱵᱤᱱ ᱞᱟᱹᱭ ᱠᱟᱜᱼᱟ ᱾ ᱵᱟᱝᱠᱷᱟᱱ ᱟᱫᱚ ᱱᱮᱛᱟᱨ ᱫᱚᱠᱚ ᱞᱟᱡᱟᱜ ᱠᱟᱱᱟ ᱡᱟᱥᱛᱤ, ᱞᱟᱡᱟᱣ ᱞᱮᱱᱠᱷᱟᱱ ᱢᱟ ᱞᱟᱡ ᱠᱟᱴᱟ ᱢᱟ ᱵᱟᱝ ᱪᱟᱞᱟᱜᱼᱟ ᱦᱮᱸᱥᱮ ᱾
ᱦᱳᱭ ᱱᱮᱛᱟᱨ ᱢᱟ ᱫᱚᱢᱮ ᱠᱚ ᱞᱟᱡᱟᱜ ᱠᱟᱱᱟ ᱦᱚᱜᱼᱚᱝᱠᱟ ᱡᱮ ᱤᱧ ᱱᱚᱝᱠᱟ ᱭᱟᱹᱧ᱾ ᱦᱚᱲ ᱪᱮᱫ ᱠᱚ ᱞᱟᱹᱭᱟ ᱟᱵᱚ ᱢᱟ ᱱᱮ ᱱᱮᱛᱟᱨ ᱫᱚ ᱦᱚᱲᱟᱜ ᱠᱟᱛᱷᱟ ᱜᱮ ᱵᱮᱥᱤ ᱵᱚᱱ ᱦᱚᱲ ᱪᱮᱫ ᱮ ᱞᱟᱹᱭ ᱠᱮᱫᱟ ᱚᱱᱟ ᱫᱚᱵᱚᱱ ᱟᱸᱡᱚᱢ ᱜᱚᱫᱟ ᱠᱤᱱᱛᱩ ᱟᱵᱚᱣᱟᱜ ᱡᱮ ᱟᱵᱚ ᱚᱲᱟᱜ ᱨᱮ ᱪᱮᱫ ᱪᱤᱠᱟᱹᱜ ᱠᱟᱱᱟ ᱪᱮᱫ ᱵᱟᱝ ᱚᱱᱟ ᱫᱚ ᱵᱟᱵᱚᱱ ᱧᱮᱞᱟ ᱟᱵᱚᱣᱟᱜ ᱜᱷᱟᱨᱚᱸᱡᱽ ᱠᱚᱨᱮ ᱱᱚᱝᱠᱟ ᱧᱮᱞᱟᱢ ᱵᱮᱥᱤ᱾
ᱦᱮᱸ ᱚᱱᱠᱟᱜ ᱜᱮ ᱦᱚᱲ ᱫᱚ ᱟᱹᱰᱤ ᱨᱚᱠᱚᱢᱟᱜ ᱠᱟᱛᱷᱟ ᱠᱚ ᱞᱟᱹᱭᱟ ᱢᱮᱱᱠᱷᱟᱱ ᱦᱚ ᱟᱢ ᱡᱮ ᱵᱟᱨ ᱯᱮ ᱫᱤᱱ ᱠᱷᱟᱡ ᱨᱮᱸᱜᱮᱡ ᱛᱮᱢ ᱛᱟᱦᱮᱱᱟ ᱱᱚᱣᱟ ᱫᱚ ᱦᱚᱲ ᱛᱚ ᱵᱟᱭ ᱧᱮᱞ ᱛᱟᱢᱟ᱾ ᱩᱱᱤ ᱫᱚ ᱥᱨᱮᱯ ᱠᱟᱛᱷᱟ ᱨᱚᱲ ᱵᱟᱲᱟᱭᱟ ᱚᱱᱠᱟ᱾
ᱟᱵᱤᱱ ᱫᱚ ᱛᱟᱦᱚᱞᱮ ᱪᱮᱫ ᱵᱤᱱ ᱢᱮᱱᱟ ᱱᱚᱝᱠᱟ ᱢᱟᱱᱮ ᱚᱱᱠᱟ ᱪᱷᱳᱴᱳ ᱠᱷᱟᱴᱳ ᱱᱮᱥ ᱤᱫᱤ ᱠᱟᱛᱮᱫ ᱜᱮ
ᱚᱱᱠᱟ ᱞᱟᱦᱟ ᱥᱮᱫ ᱞᱟᱦᱟ ᱦᱮᱸ ᱞᱟᱦᱟ ᱵᱮᱥᱟ
ᱦᱮᱸ ᱚᱱᱟᱜᱮ ᱠᱷᱟᱡ ᱱᱟᱯᱟᱭ ᱞᱤᱧ ᱢᱚᱱᱮᱭᱟ ᱪᱷᱳᱴᱳ ᱠᱷᱟᱴᱳ ᱡᱟᱦᱟᱸ ᱵᱤᱡᱽᱱᱮᱥ ᱠᱚ ᱢᱮᱱᱟᱜᱼᱟ ᱱᱚᱣᱟ ᱠᱚᱫᱚ ᱟᱵᱚᱣᱟᱜ ᱢᱟᱱᱮ ᱟᱹᱨᱩ ᱯᱷᱮᱨᱟᱣ᱾ ᱠᱟᱹᱴᱤᱡ ᱮ ᱟᱹᱜᱩᱭᱟ ᱥᱮ ᱟᱨᱠᱚ ᱪᱷᱟᱹᱛᱤᱠ ᱞᱮᱠᱟ ᱟᱵᱚ ᱦᱚᱸ ᱠᱷᱟᱡ ᱤᱭᱟᱹ ᱱᱚᱝᱠᱟ ᱢᱟᱨᱟᱝ ᱢᱟᱨᱟᱝ ᱚᱲᱟᱜ ᱫᱩᱣᱟᱹᱨ ᱠᱚᱵᱚᱱ ᱵᱮᱱᱟᱣ ᱫᱟᱲᱮᱭᱟᱜᱼᱟ ᱱᱤᱛᱚᱜ ᱢᱟ ᱟᱵᱚ ᱢᱟ ᱥᱮᱫᱟᱭ ᱠᱷᱚᱱᱟᱜ ᱜᱮ ᱡᱩᱫᱤ ᱠᱟᱹᱢᱤ ᱛᱮᱜᱮ ᱦᱚᱲ ᱠᱚ ᱠᱤᱥᱟᱹᱲ ᱠᱚᱜᱼᱟ᱾ ᱟᱵᱚ ᱢᱟ ᱥᱮᱫᱟᱭ ᱡᱩᱜᱽ ᱠᱷᱚᱱᱟᱜ ᱜᱮᱛᱚ ᱵᱚᱱ ᱠᱟᱹᱢᱤᱭᱮᱫᱟ ᱥᱮᱢ ᱯᱚᱡᱤᱥᱮᱱ ᱨᱮᱜᱮ ᱢᱮᱱᱟᱜ ᱵᱚᱱᱟ ᱠᱷᱟᱡ ᱢᱟᱱᱮ ᱵᱚᱦᱚᱜ ᱦᱟᱛᱟᱝ ᱛᱮ ᱠᱤᱥᱟᱹᱲᱚᱜ ᱦᱩᱭᱩᱜ ᱟ ᱠᱟᱹᱢᱤ ᱛᱮᱫᱚ ᱵᱟᱝ ᱠᱟᱹᱢᱤ ᱛᱮᱢᱟ ᱤᱭᱟᱹ ᱟᱵᱚ ᱫᱚ ᱥᱮᱫᱟᱭ ᱠᱷᱚᱱᱟᱜ ᱜᱮᱛ ᱵᱚᱱ ᱠᱟᱹᱢᱤ ᱟᱹᱜᱩᱭᱮᱫᱟ ᱡᱩᱫᱤ ᱵᱚᱱ ᱠᱟᱹᱢᱤ ᱛᱮᱜᱮ ᱦᱚᱲ ᱠᱚ ᱠᱤᱥᱟᱹᱲ ᱠᱚᱜᱼᱟ ᱛᱟᱦᱚᱞᱮ ᱟᱵᱚ ᱫᱚ ᱞᱟᱦᱟ ᱨᱮᱵᱚᱱ ᱠᱤᱥᱟᱹᱲ ᱠᱚᱜᱼᱟ ᱦᱮᱸ ᱥᱮ ᱵᱟᱝ᱾
ᱦᱚᱸ᱾ ᱟᱪᱪᱷᱟ ᱛᱟᱦᱚᱞᱮ ᱟᱵᱤᱱᱟᱜ ᱢᱮᱱ ᱫᱚ ᱦᱩᱭᱩᱜ ᱠᱟᱱᱟ ᱡᱮ ᱟᱵᱚ ᱫᱚ ᱡᱮ ᱦᱚᱜᱼᱚᱭ ᱟᱵᱚ ᱫᱚ ᱡᱮ ᱫᱚᱢᱮ ᱡᱮ ᱫᱟᱲᱮᱛᱮ ᱥᱮ ᱠᱟᱹᱢᱤ ᱛᱮᱜᱮ ᱵᱚᱱ ᱞᱟᱦᱟ ᱤᱫᱤ ᱞᱮᱱᱠᱷᱟᱱ ᱚᱱᱟ ᱫᱚ ᱵᱟᱝ ᱢᱟᱱᱮ ᱠᱟᱹᱴᱤᱡ ᱩᱭᱦᱟᱹᱨ ᱪᱤᱱᱛᱟᱹ ᱦᱚᱸ ᱠᱟᱹᱴᱤᱡ ᱵᱚ ᱞᱟᱦᱟ ᱥᱮᱫ ᱤᱫᱤ ᱦᱩᱭᱩᱜ ᱛᱟᱵᱚᱱᱟ ᱛᱚᱵᱮ ᱱᱟ ᱟᱵᱚ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱵᱟᱝ ᱱᱚᱣᱟ ᱠᱟᱛᱷᱟ᱾
ᱦᱮᱸ ᱦᱮᱸ ᱦᱮᱸ ᱮᱠᱫᱚᱢ ᱟᱠᱷᱟᱡ᱾ ᱟᱨ ᱱᱚᱣᱟ ᱟᱥᱚᱞ ᱤᱭᱟᱹ ᱫᱚ ᱦᱩᱭᱩᱜ ᱠᱟᱱᱟ ᱱᱚᱣᱟ ᱦᱟᱺᱰᱤ ᱯᱟᱹᱣᱨᱟᱹ ᱠᱷᱚᱱᱟᱜ ᱥᱟᱦᱟ ᱥᱟᱺᱜᱤᱧ ᱨᱮᱵᱚᱱ ᱛᱟᱦᱮᱱᱟ᱾ ᱱᱚᱣᱟ ᱫᱚ ᱦᱟᱸᱜ ᱠᱷᱟᱡ ᱟᱹᱰᱤ ᱵᱟᱹᱲᱤᱡ ᱚᱨᱥᱚᱝ ᱠᱟᱱᱟ ᱠᱷᱟᱡ᱾ ᱱᱚᱣᱟ ᱟᱥᱛᱮ ᱟᱥᱛᱮ ᱦᱚᱲᱢᱚ ᱡᱤᱣᱤ ᱨᱮ ᱢᱤᱫ ᱫᱷᱟᱣ ᱯᱟᱹᱨᱠᱟᱹᱣ ᱞᱮᱠᱷᱟᱱ ᱱᱚᱣᱟ ᱛᱮᱫᱚ ᱟᱢᱟᱜ ᱡᱤᱭᱚᱱ ᱦᱚᱸᱭ ᱱᱟᱥᱟᱣ ᱫᱟᱲᱮᱭᱟᱜᱼᱟ ᱾
ᱦᱮᱸ᱾ ᱱᱚᱣᱟ ᱢᱟᱛᱚ ᱦᱮᱸ ᱱᱚᱣᱟ ᱨᱮᱜᱮ ᱡᱩᱫᱤ ᱵᱚᱱ ᱡᱚᱵᱮ ᱠᱚᱜᱼᱟ ᱛᱟᱦᱚᱞᱮ ᱚᱱᱠᱟ ᱫᱚ ᱵᱟᱝ ᱜᱟᱱᱚᱜᱼᱟ ᱾ ᱡᱚᱵᱮ ᱠᱟᱛᱮᱫ ᱫᱚ ᱛᱟᱦᱮᱸ ᱫᱚ
ᱚᱱᱟ ᱫᱚ ᱛᱤᱱᱟᱹᱜ ᱢᱟᱱᱮ ᱟᱵᱚᱣᱟᱜ ᱦᱚᱲᱢᱚ ᱡᱤᱣᱤ ᱦᱚᱲᱢᱚ ᱡᱤᱣᱤ ᱨᱮ ᱟᱠᱟ ᱛᱤᱱᱟᱹᱜ ᱴᱟ ᱢᱟᱱᱮ ᱥᱚᱵᱷᱟᱭᱟᱭ ᱥᱚᱵᱟᱭ ᱟᱭ ᱞᱟᱹᱭ ᱫᱟᱞᱤᱧ ᱥᱚᱨᱤ ᱡᱮ ᱱᱚᱣᱟ ᱠᱚ ᱡᱤᱱᱤᱥ ᱛᱤᱱᱟᱹᱜᱴᱟ ᱦᱚᱲᱢᱚ ᱨᱮ
ᱥᱟᱵ ᱫᱚᱦᱚᱭᱟᱭ ᱢᱟᱱᱮ ᱪᱮᱠᱟ ᱵᱷᱟᱵᱛᱮ ᱟᱢᱟᱜ ᱦᱚᱲᱢᱚ ᱨᱮ ᱵᱷᱤᱡᱟᱹᱜᱼᱟ ᱥᱮ ᱪᱮᱫᱠᱟ ᱢᱤᱫ ᱫᱤᱱᱚᱜ ᱧᱮᱞ ᱢᱮ ᱵᱷᱤᱡᱟᱹᱣ ᱵᱷᱤᱡᱟᱹᱣ ᱛᱮ ᱢᱤᱫᱴᱟᱝ ᱵᱤᱥ ᱛᱮᱭᱟᱨ ᱩᱛᱟᱹᱨ ᱟᱠᱟᱱᱟ ᱛᱚᱠᱷᱚᱱᱳ ᱵᱟᱢ ᱵᱩᱡᱷᱟᱹᱣ ᱫᱟᱲᱮᱜ ᱠᱟᱱᱟ ᱟᱢ ᱫᱚ ᱧᱩ ᱫᱚᱢ ᱧᱩᱭᱮᱫ ᱧᱩᱭᱮᱫ ᱜᱮᱭᱟᱢ, ᱛᱚ ᱡᱚᱠᱷᱚᱱ ᱫᱚᱢᱮ ᱜᱮ ᱯᱩᱨᱟᱹ ᱚᱫᱷᱚᱢ ᱠᱚᱜ ᱟᱢ ᱵᱤᱪᱷᱱᱟᱹ ᱠᱷᱚᱱᱟᱜ ᱵᱟᱢ ᱵᱮᱨᱮᱫ ᱫᱟᱲᱮᱜᱼᱟ ᱛᱚᱠᱷᱚᱱ ᱥᱚᱢᱚᱭ ᱨᱮ ᱟᱢᱮᱢ ᱫᱤᱥᱟᱹᱭᱟ, ᱠᱤᱱᱛᱩ ᱱᱚᱝᱠᱟ ᱩᱭᱦᱟᱹᱨ ᱪᱤᱱ ᱫᱚ ᱵᱟᱝ ᱞᱟᱦᱟ ᱠᱷᱚᱱᱟᱜ ᱜᱮ ᱫᱚᱨᱠᱟᱨ ᱜᱮ ᱵᱚᱞᱮ ᱪᱤᱱᱛᱟᱹ ᱡᱮ ᱱᱚᱣᱟ ᱡᱤᱱᱤᱥ ᱠᱷᱚᱱ ᱫᱚ ᱠᱟᱹᱴᱤᱡ ᱥᱟᱺᱜᱤᱧ ᱨᱮ ᱛᱟᱦᱮᱸᱜᱮ ᱵᱷᱟᱜᱮᱭᱟ ᱟᱨ ᱛᱤᱱᱟᱹᱜ ᱠᱚᱢ ᱧᱩ ᱦᱩᱭᱩᱜᱼᱟ ᱩᱱᱟᱹᱜ ᱵᱷᱟᱜᱮᱭᱟ ᱾
ᱦᱚᱸ ᱴᱷᱤᱠ ᱟᱪᱷᱮ ᱛᱟᱦᱚᱞᱮ ᱟᱞᱟᱝᱟᱜ ᱚᱠᱛᱚ ᱠᱚᱦᱚᱸ ᱦᱩᱭ ᱟᱠᱟᱱᱟ ᱟᱹᱵᱤᱱ ᱥᱟᱞᱟᱜ ᱨᱚᱯᱚᱲ ᱠᱟᱛᱮ ᱟᱹᱰᱤ ᱢᱚᱸᱡᱽ ᱞᱤᱧ ᱟᱹᱭᱠᱟᱹᱣ ᱠᱮᱜᱼᱟ᱾ ᱴᱷᱤᱠ ᱟᱪᱷᱮ ᱦᱚᱸᱛᱟᱦᱚᱞᱮ ᱦᱮᱸ᱾
ᱦᱮᱸ ᱴᱷᱤᱠ ᱜᱮᱭᱟ ᱢᱟ ᱛᱟᱦᱚᱞᱮ ᱾